ᱟᱸᱡᱚᱢᱚᱜ ᱠᱟᱱᱟ ᱤᱧᱟᱹᱜ? ᱜᱚᱝᱠᱮ ᱨᱚᱲ ᱟᱸᱡᱚᱢᱚᱜ ᱠᱟᱱᱟ ᱤᱧᱟᱹᱜ? ᱟᱸᱡᱚᱢᱮᱫᱟᱢ ᱤᱧᱟᱹᱜ ᱨᱚᱲ?
ᱦᱮᱞᱳ,
ᱦᱮᱸ ᱵᱟᱝ ᱟᱸᱡᱚᱢᱚᱜ ᱠᱟᱱᱟ ᱨᱚᱲ?
ᱦᱳᱭ ᱜᱚᱝᱠᱮ ᱱᱤᱛᱳᱜ ᱫᱚ ᱟᱸᱡᱚᱢᱚᱜ ᱠᱟᱱᱟ᱾
ᱚ ᱦᱳᱭᱛᱳ, ᱡᱟᱦᱟᱸᱭᱟᱜ ᱜᱮ ᱚ ᱥᱩᱵᱤᱫᱷᱟ ᱦᱩᱭᱩᱜ ᱠᱟᱱ ᱛᱟᱦᱮᱸᱫ ᱢᱳᱵᱟᱭᱤᱞ ᱨᱮᱱᱟᱜ
ᱦᱮᱸ ᱟᱪᱪᱷᱟ,
ᱪᱮᱫ ᱮᱢ ᱪᱤᱠᱟᱹᱭ ᱫᱟ ᱛᱟᱦᱚᱞᱮ ᱜᱚᱢᱠᱮ ᱱᱤᱛᱚᱜ?
ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ, ᱠᱟᱹᱴᱤᱡ ᱱᱟᱥᱮᱱᱟᱜ ᱫᱟᱜ ᱠᱚ ᱦᱮᱡ ᱮᱱᱟ᱾ ᱫᱤᱭᱮ ᱛᱟᱦᱞᱮ ᱫᱩᱲᱩᱵ ᱵᱟᱲᱟ ᱦᱩᱭ ᱟᱠᱟᱱᱟ ᱾
ᱚᱲᱟᱜ ᱨᱮ, ᱵᱟᱡᱟᱨ ᱥᱮᱫ ᱦᱚᱸ ᱵᱟᱝ ᱥᱮᱱ ᱫᱟᱲᱮ ᱦᱩᱭ ᱠᱟᱱᱟ᱾ ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱾
ᱱᱟᱯᱟᱭ ᱠᱟᱛᱷᱟ ᱛᱟᱦᱚᱞᱮ, ᱟᱨ ᱪᱟᱥ ᱠᱚ ᱛᱤᱱᱟᱹᱜ ᱜᱟᱱ?
ᱪᱟᱥ ᱠᱚ ᱮᱠᱷᱚᱱ ᱟᱹᱣᱨᱤᱭᱟᱜᱼᱟ, ᱱᱮᱜᱼᱮ ᱛᱚ ᱟᱢᱵᱟᱵᱚᱛᱤ ᱡᱚᱢ ᱵᱟᱲᱟ ᱠᱟᱛᱮᱫ ᱟᱯᱷᱚᱨ ᱠᱚ ᱜᱤᱲᱤ ᱦᱩᱭ ᱠᱟᱱᱟ ᱛᱚᱞᱟ ᱠᱚ᱾
ᱟᱪᱪᱷᱟ ᱱᱟᱯᱟᱭ ᱠᱟᱛᱷᱟ᱾
ᱫᱟᱜ ᱜᱮ ᱥᱮᱨᱚᱠᱚ ᱵᱟᱭ ᱫᱟᱜ ᱫᱟ, ᱛᱚᱞᱟ ᱠᱚ ᱴᱷᱤᱠ ᱴᱷᱟᱠ ᱵᱟᱝ ᱦᱩᱭ ᱠᱟᱱᱟ,
ᱟᱪᱪᱷᱟ᱾
ᱢᱤᱫ ᱵᱮᱲᱟ ᱠᱟᱛᱮ ᱫᱟᱜ ᱮᱫᱟᱭ, ᱢᱤᱫ ᱵᱮᱲᱟ ᱠᱟᱛᱮᱫ ᱥᱤᱛᱩᱝ ᱫᱟ
ᱦᱮᱸ ᱟᱞᱮ ᱥᱮᱫ ᱦᱚᱸ ᱚᱱᱠᱟ ᱜᱮ ᱩᱱᱟᱹᱜ ᱱᱟᱦᱟᱸᱜ ᱟᱹᱰᱤ ᱫᱤᱱ ᱜᱮ ᱟᱹᱨᱤᱭ ᱫᱟᱜᱟ᱾ ᱛᱟᱨ ᱯᱚᱨᱮ ᱦᱚᱸᱜ-ᱚᱭ ᱯᱩᱱ ᱢᱚᱬᱮ ᱫᱤᱱ ᱦᱩᱭ ᱱᱟ᱾ ᱯᱚᱨᱻᱯᱚᱨᱮ ᱫᱟᱜ ᱤᱫᱤ ᱫᱟᱭ ᱦᱮᱸᱥᱮ ᱛᱟᱨ ᱯᱚᱨᱮ
ᱦᱮᱸ᱾
ᱛᱚᱞᱟ ᱠᱚ ᱱᱟᱸᱜ ᱞᱮ ᱮᱨ ᱠᱟᱫᱟ᱾ ᱛᱟᱨᱯᱚᱨᱮ ᱫᱟᱜ ᱨᱮᱱᱟᱜ ᱜᱮ ᱛᱟᱸᱜᱤ ᱢᱮᱱᱟᱜᱼᱟ ᱠᱷᱮᱛ ᱠᱚ ᱥᱤ ᱦᱩᱭᱩᱜᱼᱟ᱾
ᱢᱮᱱᱫᱟᱞᱤᱧ ᱨᱚᱥᱚᱜ ᱨᱮᱯᱮ ᱮᱨ ᱠᱟᱫᱟ ᱥᱮ ᱫᱷᱩᱲᱤ ᱫᱷᱩᱲᱤ ᱨᱮ?
ᱵᱟᱱᱟᱨ ᱨᱮᱜᱮ ᱞᱚᱥᱚᱫ ᱨᱮᱦᱚᱸ ᱢᱮᱱᱟᱜᱼᱟ, ᱫᱷᱩᱵᱲᱤ ᱤᱭᱟᱹ ᱨᱮᱦᱚᱸ ᱢᱮᱱᱟᱜᱼᱟ, ᱟᱨ ᱫᱷᱩᱲᱤ ᱨᱮᱱᱟᱜ ᱫᱚ ᱱᱟᱸᱜ ᱮᱨ ᱠᱮᱫᱟᱞᱮ ᱛᱟᱨᱯᱚᱨᱮ ᱫᱤᱱ ᱠᱷᱚᱱᱜᱮ ᱫᱟᱜ ᱮᱦᱚᱵ ᱱᱟ ᱦᱮᱸᱥᱮ? ᱟᱫᱚ ᱚᱱᱟ ᱦᱚᱸ ᱦᱩᱭᱩᱜ ᱪᱚᱝ ᱵᱟᱝ ᱪᱚᱝ᱾
ᱴᱷᱤᱠ ᱴᱷᱟᱠ ᱵᱟᱝ ᱵᱟᱛᱟᱨ ᱞᱮᱱᱟ ᱟᱨᱠᱤ ᱦᱳᱭ ᱦᱳᱭ᱾
ᱟᱨ ᱩᱱᱫᱤᱱ ᱭᱟᱹᱜᱤ ᱦᱩᱭᱱᱟ ᱩᱱᱫᱚ ᱫᱟᱜ ᱜᱮ ᱵᱟᱝ ᱮ ᱫᱟᱜ ᱞᱮᱫᱟ᱾ ᱡᱚᱠᱷᱚᱱ ᱫᱟᱜ ᱞᱮ ᱛᱟᱹᱜᱤ ᱠᱮᱫᱟ ᱩᱱᱫᱚ ᱫᱟᱜ ᱜᱮ ᱵᱟᱭ ᱫᱟᱜ ᱞᱮᱫᱟ, ᱟᱨ ᱮᱨ ᱠᱮᱫ ᱠᱷᱟᱱ ᱞᱮ ᱫᱟᱜ ᱜᱚᱜ ᱠᱟᱫᱟᱭ᱾
ᱴᱷᱤᱠ᱾
ᱱᱚᱜᱼᱚᱝᱠᱟ ᱦᱩᱭᱩᱜ ᱠᱟᱱᱟ᱾
ᱦᱮᱸ ᱦᱮᱸ
ᱛᱟᱞᱦᱞᱮ ᱟᱯᱮ ᱫᱚ ᱜᱟᱹᱭ ᱰᱟᱹᱝᱨᱤ ᱛᱮᱜᱮ ᱪᱟᱥ ᱠᱚᱫᱚᱯᱮ ᱪᱟᱥ ᱜᱮᱭᱟ ᱥᱮ ᱟᱨᱚ ᱮᱴᱟᱜ ᱡᱟᱦᱟᱸᱱᱟᱜ ᱛᱮ?
ᱵᱟᱝ ᱵᱟᱝ ᱱᱮᱛᱟᱨ ᱫᱚᱢᱟ ᱰᱝᱨᱤ ᱯᱩᱨᱟᱹ ᱪᱟᱵᱟ ᱞᱮᱠᱟ ᱪᱟᱵᱟ ᱠᱟᱱᱟ᱾ ᱠᱷᱩᱵ ᱦᱟᱸᱰᱮ ᱱᱟᱰᱮ ᱦᱚᱭᱛᱳ ᱢᱤᱫᱵᱟᱨ ᱦᱩᱸ᱾ ᱢᱮᱱᱫᱟ ᱜᱟᱹᱭ ᱰᱟᱝᱨᱤ ᱠᱚᱫᱚ ᱪᱟᱵᱟ ᱞᱮᱠᱟ ᱪᱟᱵᱟ ᱠᱟᱱᱟ ᱠᱚ᱾ ᱡᱟᱭ ᱦᱩᱭᱩᱜ ᱠᱟᱱᱟ ᱱᱮᱛᱟᱨ ᱚᱱᱟ ᱴᱨᱟᱠᱴᱟᱨ ᱛᱮᱜᱮ ᱨᱩᱴᱟᱨ ᱛᱮ ᱦᱩᱸ᱾
ᱟᱪᱪᱷᱟ ᱱᱟᱯᱟᱭ ᱠᱟᱛᱷᱟ ᱜᱮ᱾ ᱟᱞᱮ ᱥᱮᱜ ᱦᱚᱸ ᱚᱱᱠᱟ ᱜᱮ ᱦᱩᱭᱩᱜ ᱠᱟᱱᱟ ᱱᱷᱟᱜ ᱜᱟᱹᱭ ᱰᱟᱹᱝᱨᱤ ᱠᱚ ᱪᱟᱵᱟ ᱩᱛᱟᱹᱨᱚᱜ ᱠᱟᱱᱟ ᱠᱚ᱾ ᱟᱛᱩ ᱨᱮ ᱢᱤᱫ ᱵᱟᱨ ᱚᱲᱟᱜ ᱢᱮᱱᱟᱜ ᱠᱚᱣᱟ, ᱡᱟᱦᱟᱸᱭ ᱫᱚ ᱦᱩᱰᱤᱧ ᱠᱷᱮᱛ ᱠᱚᱫᱚ ᱜᱟᱹᱭ ᱰᱟᱹᱝᱨᱤ ᱛᱮᱠᱚ ᱥᱤᱭᱫᱟ ᱢᱟᱨᱟᱝ ᱢᱟᱨᱟᱝ ᱠᱷᱮᱛ ᱫᱚ ᱟᱫᱚ ᱜᱟᱹᱭ ᱰᱟᱹᱝᱨᱤ ᱛᱮᱫᱚ ᱵᱟᱝ ᱠᱚ ᱥᱤᱭᱫᱟ᱾ ᱴᱮᱠᱴᱚᱨ ᱛᱮᱜᱮ ᱠᱚ ᱥᱤᱭᱫᱟ᱾
ᱦᱩᱸ ᱦᱩᱸ ᱦᱩᱸ᱾
ᱦᱮᱸᱥᱮ? ᱜᱚᱝᱠᱮ ᱟᱯᱮ ᱥᱮᱫ ᱫᱚ ᱵᱤᱨ ᱠᱚ ᱢᱮᱱᱟᱜ ᱜᱮᱭᱟ?
ᱦᱩᱸ ᱦᱩᱸ ᱦᱩᱸ᱾
ᱢᱮᱱᱟᱜᱼᱟ ᱛᱚ ᱫᱚᱢᱮ ᱨᱩ ᱨᱮᱫᱚ ᱵᱟᱹᱱᱩᱜᱼᱟ ᱮᱠᱴᱩ ᱯᱷᱟᱨᱟᱠ ᱨᱮᱜᱮ ᱢᱮᱱᱟᱜᱼᱟ ᱾
ᱟᱨ ᱵᱚᱛᱚᱨᱟᱱ ᱡᱤᱵᱽ ᱡᱤᱭᱟᱹᱞᱤ ᱠᱚ ᱢᱮᱱᱟᱜ ᱠᱚᱣᱟ?
ᱛᱟᱦᱮᱸ ᱫᱚ ᱵᱚᱞᱛᱮ ᱱᱚᱝᱠᱟ ᱫᱚ ᱫᱤᱱᱟᱹᱢ ᱫᱚᱠᱚ ᱛᱟᱦᱮᱸᱱᱟ ᱛᱚ ᱢᱟᱡᱮ ᱢᱚᱫᱽᱫᱷᱮ ᱠᱚ ᱦᱤᱡᱩᱜ ᱟᱠᱚ ᱥᱮᱱᱚᱜ ᱟᱠᱚ, ᱦᱩᱸ ᱾ ᱟᱞᱮ ᱚᱱᱟ ᱟᱹᱛᱩ ᱵᱟᱥᱼᱵᱟᱥ ᱛᱮᱠᱚ ᱥᱮᱱᱚᱜᱼᱟ ᱾ ᱢᱤᱫᱴᱟᱝ ᱰᱟᱦᱟᱨ ᱢᱮᱱᱟᱜᱼᱟ ᱚᱱᱟ ᱰᱟᱦᱟᱨ ᱛᱮᱠᱚ ᱥᱮᱱᱚᱜ ᱟᱠᱚ ᱦᱤᱡᱩᱜ ᱟᱠᱚ ᱾ ᱥᱤᱡᱤᱱ ᱥᱤᱡᱤᱱ ᱫᱚ ᱠᱷᱩᱵ ᱩᱸ ᱜᱷᱚᱱᱚ ᱠᱚ ᱧᱮᱞᱟ ᱟᱨ ᱮᱢᱱᱤ ᱥᱤᱡᱤᱱ ᱫᱚ ᱚᱱᱠᱟ ᱫᱚ ᱵᱟᱝ ᱠᱷᱩᱵ ᱟᱞᱮᱠᱟᱞᱮ ᱾
ᱟᱪᱪᱷᱟ ᱱᱟᱯᱟᱭ ᱠᱟᱛᱷᱟ ᱟᱹᱰᱤ ᱢᱚᱸᱡᱽ ᱾ ᱟᱨ ᱱᱮᱛᱟᱨ ᱢᱟ ᱵᱤᱨ ᱠᱚᱦᱚᱸ ᱩᱡᱟᱹᱲᱚᱜ ᱠᱟᱱᱟ ᱦᱮᱸᱥᱮ ᱾
ᱦᱮᱸ ᱦᱮᱸ ᱾
ᱯᱚᱨᱮ ᱡᱤᱵᱽ ᱡᱤᱭᱟᱹᱞᱤ ᱠᱚᱦᱚᱸ ᱠᱚ ᱟᱫ ᱪᱟᱵᱟᱜ ᱠᱟᱱᱟ ᱾ ᱞᱟᱦᱟᱛᱮ ᱡᱟᱦᱟᱸ ᱞᱮᱠᱟ ᱛᱟᱦᱮᱸᱜ ᱠᱟᱱᱟ, ᱚᱝᱠᱟ ᱫᱚ ᱟᱫᱚ ᱡᱤᱵᱽᱡᱤᱭᱟᱹᱞᱤ ᱦᱚᱸ ᱵᱟᱠᱚ ᱧᱚᱜ ᱠᱟᱱᱟ, ᱡᱮᱢᱚᱱ ᱵᱤᱨ ᱥᱩᱠᱨᱤ ᱱᱩᱠᱩ ᱦᱚᱸᱠᱚ ᱪᱟᱵᱟᱜ ᱠᱟᱱᱟ ᱟᱫᱚ ᱠᱚᱝᱠᱮ ᱤᱧᱟᱹᱜ ᱨᱚᱲ ᱴᱷᱤᱠᱴᱷᱟᱠ ᱟᱸᱡᱚᱢᱚᱜ ᱠᱟᱱᱟ ᱛᱚ ᱵᱟᱦᱮᱨ ᱠᱷᱚᱱ? ᱢᱮᱱᱫᱟᱹᱧ ᱜᱚᱝᱠᱮ ᱤᱧᱟᱹᱜ ᱵᱟᱦᱮᱨ ᱠᱷᱚᱱ ᱡᱟᱦᱟᱱᱟᱜ ᱨᱚᱲ ᱠᱚ ᱵᱟᱝ ᱟᱸᱡᱚᱢᱚᱜ ᱠᱟᱱᱟ ᱛᱚ?
ᱵᱟᱝ ᱵᱟᱝ ᱵᱟᱝ ᱵᱟᱝ ᱾ ᱵᱟᱝ ᱟᱸᱡᱚᱢᱚᱜ ᱠᱟᱱ ᱜᱮᱭᱟ ᱾
ᱟᱯᱮᱥᱮᱫ ᱱᱮᱛᱟᱨ ᱵᱤᱨ ᱥᱩᱠᱨᱤ ᱠᱚ ᱧᱟᱢᱚᱜ ᱜᱮᱭᱟ?
ᱩᱸᱻ ᱵᱟ ᱵᱟ ᱱᱮᱛᱟᱨ ᱫᱚ ᱵᱟᱝ ᱳᱭ ᱫᱷᱚᱨᱚᱱ ᱫᱤᱱ ᱠᱚ ᱢᱤᱜ ᱵᱟᱨ ᱠᱚ ᱥᱮᱸᱫᱽᱨᱟ ᱵᱟᱲᱟ ᱠᱚᱣᱟ ᱾ ᱱᱮᱛᱟᱨ ᱫᱚ ᱵᱟᱝ ᱾
ᱟᱪᱪᱷᱟ, ᱱᱟᱯᱟᱭ ᱠᱟᱛᱷᱟ ᱾
ᱟᱞᱮ ᱥᱮᱜ ᱦᱚᱸ ᱱᱮᱛᱟᱨ ᱫᱚ ᱱᱟᱜ ᱟᱫᱚ ᱵᱟᱝᱠᱚ ᱧᱟᱢ ᱠᱚᱜ ᱠᱟᱱᱟ, ᱛᱟᱨᱯᱚᱨᱮ ᱱᱩᱠᱩ ᱨᱩᱰᱟᱹ ᱟᱫ ᱪᱟᱵᱟᱜ ᱠᱟᱱᱟ ᱠᱚ ᱾
ᱦᱮᱸ ᱦᱮᱸ ᱾
ᱛᱟᱨᱯᱚᱨᱮ ᱠᱩᱞᱟᱹᱭ ᱱᱟᱜ ᱢᱤᱫ ᱵᱟᱨ ᱠᱚ ᱧᱮᱞ ᱵᱟᱲᱟᱜ ᱠᱟᱱᱟ ᱱᱩᱠᱩ ᱜᱮ ᱱᱤᱛᱚᱜ ᱡᱤᱭᱟᱹᱞᱤ ᱢᱚᱫᱽᱫᱷᱮ ᱨᱮᱫᱚ ᱢᱮᱱᱟᱜ ᱠᱚᱣᱟ ᱾ ᱛᱟᱨᱯᱚᱨᱮ ᱥᱮᱸᱫᱽᱨᱟ ᱦᱚᱸ ᱱᱮᱛᱟᱨ ᱫᱚ ᱵᱟᱝ ᱠᱚ ᱥᱮᱸᱫᱽᱨᱟ ᱦᱚᱪᱚᱣᱟᱜ ᱠᱟᱱᱟ ᱥᱮ ᱾
ᱵᱟᱝ ᱵᱟᱝ ᱵᱟᱝ ᱵᱟᱝ, ᱩᱸᱫᱽᱨᱟ ᱞᱮᱠᱟ ᱫᱚ ᱠᱷᱳᱞᱟ ᱢᱮᱞᱟ ᱪᱮ ᱥᱮᱸᱫᱽᱨᱟᱭᱟᱠᱚ ᱡᱤᱵᱽ ᱡᱤᱭᱟᱹᱞᱤ ᱱᱤᱛᱚᱜ ᱢᱤᱫᱴᱟᱝ ᱡᱩᱫᱤ ᱵᱚᱱ ᱥᱟᱵᱮᱭᱟ
ᱦᱮᱸ ᱾ ᱟᱹᱰᱤ ᱟᱨ ᱱᱮᱛᱟᱨ ᱫᱚ ᱱᱮᱛ ᱡᱩᱜ ᱥᱮ ᱟᱨ ᱚᱱᱟ ᱠᱷᱟᱹᱛᱤᱨ ᱡᱮ ᱞᱟᱦᱟᱛᱮᱫᱚ ᱩᱸᱱᱟᱹᱜ ᱫᱚ ᱢᱳᱵᱟᱭᱤᱞ ᱪᱟᱹᱞᱩ ᱵᱟᱝ ᱛᱟᱸᱦᱮ ᱞᱟᱦᱟ ᱛᱮᱫᱚ ᱤᱪᱽᱪᱷᱟᱹ ᱢᱚᱛᱚ ᱠᱚ ᱥᱮᱸᱫᱽᱨᱟᱭᱮᱜ ᱠᱟᱱᱟ, ᱱᱮᱛᱟᱨ ᱫᱚ ᱥᱮᱸᱫᱽᱨᱟᱭᱟᱢ ᱚᱱᱛᱮ ᱦᱚᱸ ᱵᱚᱛᱚᱨ ᱜᱮᱭᱟ ᱟᱨ ᱵᱟᱢ ᱥᱮᱸᱫᱽᱨᱟᱭ ᱛᱮᱦᱚᱸ ᱡᱟᱞᱟ ᱾ ᱛᱟᱦᱚᱞᱮ ᱠᱷᱟᱱ ᱫᱚ ᱡᱚᱛᱚ ᱥᱮᱫ ᱛᱮᱜᱮ ᱢᱟᱹᱱᱢᱤ ᱠᱚ ᱡᱟᱞᱟᱜ ᱨᱮ ᱯᱟᱲᱟᱜ ᱠᱟᱱᱟ ᱾ ᱡᱚᱢ ᱫᱚ ᱵᱩᱡᱷᱟᱹᱣ ᱠᱚᱣᱟ ᱟᱫᱚ ᱥᱮᱸᱫᱽᱨᱟᱭᱟᱠᱚ ᱟᱫᱚ ᱚᱱᱟ ᱚᱱᱛᱮ ᱦᱚᱸ ᱥᱳᱥᱟᱞ ᱢᱤᱰᱤᱭᱟ ᱨᱮ ᱡᱩᱫᱤ ᱡᱟᱦᱟᱸ ᱞᱮᱠᱟᱛᱮ ᱱᱮᱻ ᱫᱤᱠᱩ ᱯᱩᱥᱤ ᱯᱷᱚᱴᱚ ᱢᱚᱴᱚ ᱛᱩᱞᱟᱹ ᱠᱟᱛᱮ ᱡᱩᱫᱤ ᱵᱷᱟᱭᱨᱟᱞ ᱢᱮᱭᱟ ᱛᱟᱦᱚᱞᱮ ᱠᱷᱟᱱ ᱫᱚ ᱟᱨᱚ ᱵᱤᱯᱚᱫ ᱨᱮᱱᱟᱜ ᱥᱮᱫ ᱵᱟᱹᱱᱩᱜᱼᱟ!
ᱪᱮᱫᱟᱜ ᱵᱟᱭ ᱜᱟᱱᱚᱜᱼᱟ ᱟᱨ ᱤᱭᱟᱹ ᱟᱨᱚ ᱵᱤᱵᱷᱤᱱᱱᱚ ᱨᱚᱠᱚᱢ ᱠᱚᱛᱚᱠᱚᱢ ᱠᱚ ᱩᱰᱩᱝ ᱫᱟ ᱮᱠᱷᱚᱱ ᱦᱩᱸ
ᱦᱮᱸ ᱜᱚᱢᱠᱮ ᱞᱟᱹᱭ ᱢᱮ?
ᱱᱟᱣᱟ ᱱᱟᱣᱟ ᱟᱭᱭᱤᱱ ᱠᱚ ᱛᱟᱯᱚᱨᱮ ᱟᱹᱰᱤ ᱠᱚᱲᱟ ᱠᱟᱱ ᱟᱹ ᱟᱭᱤᱱ ᱱᱚᱣᱟ ᱠᱚᱫᱚ ᱦᱮᱸ
ᱟᱪᱪᱷᱟ
ᱬᱤᱭᱟᱹ ᱫᱩᱦᱟᱡᱟᱨ ᱪᱷᱟᱵᱤᱥ ᱨᱮ ᱡᱟ ᱟᱭᱭᱤᱱ ᱫᱚ ᱛᱚᱞᱚᱜ ᱠᱟᱱᱟ ᱟᱹᱰᱤ ᱠᱚᱴᱠᱚᱲᱤ ᱱᱚᱜᱚᱭ ᱡᱮᱢᱚᱱ ᱢᱮᱥᱟ ᱵᱤᱥᱚᱭ ᱠᱚᱨᱮᱱᱟᱜ ᱯᱮᱯᱟᱨ ᱠᱚᱦᱚᱸ ᱟᱵᱚ ᱦᱚᱲᱟᱜ ᱢᱟ ᱱᱚᱝᱠᱟ ᱨᱮᱡᱤᱥᱴᱨᱤ ᱠᱚ ᱠᱚ ᱦᱚᱸ ᱵᱟᱹᱱᱩᱜᱼᱟ ᱥᱮ ᱚᱱᱠᱟ
ᱦᱮᱸ
ᱦᱟᱱᱤᱭᱟᱜ ᱧᱩᱛᱩᱢ ᱠᱷᱚᱱ ᱱᱩᱤᱭᱭᱟᱜ ᱧᱩᱛᱩᱢ ᱞᱟᱦᱟ ᱡᱩᱜᱽ ᱠᱚ ᱟᱢᱚᱞ ᱠᱷᱚᱱ ᱢᱮᱱᱟᱜᱼᱟ ᱫᱟᱫᱩᱨ ᱤᱭᱟᱹ ᱨᱮᱜᱮ ᱚᱱᱟ
ᱜᱤᱫᱽᱨᱟᱹ ᱠᱚ ᱦᱟᱨᱟᱭᱮᱱ ᱨᱮᱦᱚᱸ ᱩᱱᱠᱩ ᱦᱚᱸ ᱯᱟᱸᱪ ᱫᱚᱥ ᱠᱟᱴᱷᱟ ᱛᱟᱦᱮᱸ ᱞᱮᱱᱠᱷᱟᱱ ᱦᱟᱯᱮᱱ ᱫᱤᱱ ᱨᱮ ᱡᱩᱫᱤ ᱮᱠᱥᱤᱰᱮᱱᱴ ᱡᱟᱦᱱᱟᱜ ᱦᱩᱭᱩᱜᱼᱟ ᱛᱟᱦᱚᱞᱮ ᱠᱷᱟᱱ ᱫᱚ ᱦᱚᱭᱛᱚ ᱵᱟᱨᱞᱟᱠ ᱴᱟᱠᱟ ᱜᱟᱱᱮᱢ ᱧᱟᱢᱟ ᱡᱳᱡᱱᱟ ᱵᱴᱷᱮ ᱠᱚ ᱢᱮᱱᱫᱟ